ᱦᱮᱸ, ᱟᱸᱡᱚᱢᱚᱜ ᱠᱟᱱᱟ ᱞᱟᱹᱭ ᱵᱤᱱ ᱾
ᱡᱚᱦᱟᱨ ᱜᱮ ᱾
ᱦᱮᱸ, ᱡᱚᱦᱟᱨ ᱜᱮ ᱾
ᱛᱟᱦᱚᱞᱮ ᱞᱟᱹᱭ ᱫᱟᱹᱞᱤᱧ ᱟᱵᱚᱣᱟᱜ ᱥᱟᱱᱛᱟᱲᱟᱜ ᱟᱹᱨᱤᱪᱟᱹᱞᱤ ᱫᱤᱭᱮ ᱜᱟᱞᱢᱟᱨᱟᱣ ᱞᱮᱠᱷᱟᱱ ᱵᱟᱝ ᱜᱟᱱ ᱠᱚᱜᱛᱮ?
ᱦᱮᱸ, ᱜᱟᱱᱚᱜ ᱜᱮᱭᱟ, ᱚᱱᱟ ᱤᱫᱤ ᱠᱟᱛᱮ ᱜᱮ ᱛᱟᱦᱚᱞᱮ ᱞᱟᱝ ᱜᱟᱯᱟᱞ ᱢᱟᱨᱟᱨᱟᱣᱟ ᱾
ᱛᱟᱦᱚᱞᱮ ᱚᱱᱮ ᱡᱮ, ᱚᱱᱮ ᱡᱮ ᱞᱟᱹᱭ ᱦᱩᱭᱮᱱ ᱛᱩᱢᱫᱟᱜ ᱴᱟᱢᱟᱠ ᱮᱱᱮᱡ ᱥᱮᱨᱮᱧ ᱠᱚᱫᱚ ᱪᱮᱫ ᱞᱮᱠᱟ ᱛᱤᱱᱟᱹᱜ ᱴᱟᱜ ᱵᱤᱱ ᱵᱟᱲᱟᱭᱟ?
ᱮᱱᱮᱡ ᱥᱮᱨᱮᱧ ᱠᱚᱫᱚ ᱦᱟᱸᱜ ᱩᱱᱟᱹᱜ ᱵᱷᱟᱜᱤ ᱞᱮᱠᱟ ᱫᱚ ᱵᱟᱹᱞᱤᱧ ᱵᱟᱰᱟᱭᱟ ᱾ ᱢᱟᱱᱮ ᱮᱱᱮᱡ ᱫᱚ ᱡᱩᱫᱤᱭᱳ ᱵᱟᱰᱟᱭ ᱜᱮᱭᱟᱞᱤᱧ, ᱛᱚ ᱥᱮᱨᱮᱧ ᱠᱚᱫᱚ ᱦᱟᱸᱜ ᱩᱱᱟᱹᱜ ᱵᱷᱟᱜᱤ ᱵᱟᱹᱞᱤᱧ ᱵᱟᱲᱟᱭ ᱜᱮᱭᱟ ᱟᱞᱤᱧ ᱫᱚ ᱾
ᱟᱪᱪᱷᱟ ᱾ ᱟᱹᱰᱤ ᱟᱭᱢᱟ ᱜᱮ ᱥᱮᱨᱮᱧ ᱠᱚ ᱢᱮᱱᱟᱜ ᱛᱟᱵᱚᱱᱟ ᱛᱚ ᱵᱟᱦᱟ, ᱫᱚᱝ, ᱯᱟᱛᱟ, ᱞᱟᱜᱽᱲᱮ, ᱥᱚᱨᱦᱟᱭ ᱾ ᱟᱹᱰᱤ ᱟᱭᱢᱟ ᱢᱮᱱᱟᱜ ᱛᱟᱵᱚᱱᱟ ᱛᱚ, ᱟᱫᱚ ᱞᱤᱧ ᱥᱮᱨᱮᱧ ᱠᱚ ᱛᱤᱱᱟᱹᱜ ᱜᱟᱱ ᱵᱤᱱ ᱵᱟᱲᱟᱭᱟ?
ᱦᱮᱸ, ᱟᱫᱚ ᱦᱟᱸᱜ ᱡᱟᱹᱥᱛᱤ ᱥᱮᱨᱮᱧ ᱫᱚ ᱵᱟᱹᱞᱤᱧ ᱵᱟᱲᱟᱭᱟ ᱟᱹᱞᱤᱧ ᱫᱚ ᱾ ᱦᱚᱭᱛᱚ ᱵᱟᱦᱟ ᱥᱮᱨᱮᱧ ᱯᱟᱪᱮᱫ ᱠᱤᱪᱷᱩ ᱜᱟᱱ ᱞᱤᱧ ᱵᱟᱲᱟᱭ ᱠᱷᱟᱱ ᱦᱟᱸᱜ ᱟᱨ ᱫᱚᱝ ᱥᱮᱨᱮᱧ ᱦᱚᱸ ᱚᱱᱠᱟ ᱢᱤᱫ ᱵᱟᱨ ᱞᱤᱧ ᱵᱟᱰᱟᱭᱟ ᱾
ᱛᱚ ᱩᱱᱟᱹᱜ ᱵᱷᱟᱜᱤ ᱩᱱᱟᱹᱜ ᱵᱷᱟᱜᱮ ᱞᱮᱠᱟ ᱫᱚ ᱦᱟᱸᱜ ᱵᱟᱹᱞᱤᱧ ᱵᱟᱰᱟᱭᱟ, ᱚᱱᱟ ᱥᱮᱨᱮᱧ ᱠᱚᱫᱚ᱾
ᱟᱨ ᱚᱱᱮ ᱵᱟᱱᱟᱢ ᱠᱚ ᱟᱨᱠᱤ ᱚᱱᱟ ᱠᱚ
ᱦᱮᱸ, ᱵᱟᱱᱟᱢ ᱠᱚ
ᱚᱱᱟ ᱠᱚᱵᱮᱱ ᱤᱭᱟᱹ ᱵᱟᱲᱟ ᱟᱠᱟᱫᱟ ᱥᱮ ᱵᱟᱝ, ᱛᱟᱦᱚᱞᱮ
ᱦᱮᱸ, ᱵᱟᱱᱟᱢ ᱠᱚᱫᱚ ᱢᱟᱱᱮ ᱨᱩ ᱵᱟᱲᱟ ᱟᱠᱟᱫ ᱜᱮᱭᱟᱞᱤᱧ ᱾ ᱮᱸ ᱚᱱᱟ ᱫᱚ ᱡᱚᱠ ᱷᱚᱱ ᱥᱮᱪᱮᱫ ᱟᱥᱲᱟᱺᱨᱮ ᱛᱟᱦᱮᱱ ᱚᱠᱛᱚ ᱜᱮ, ᱩᱱ ᱚᱠᱛᱚ ᱜᱮ ᱦᱟᱸᱜ ᱞᱤᱧ ᱨᱩ ᱵᱟᱲᱟ ᱞᱮᱫ ᱛᱟᱦᱮᱸᱱ ᱾
ᱟᱪᱪᱷᱟ ᱟᱪᱪᱷᱟ ᱾ ᱫᱟᱲᱮᱭᱟᱜ ᱜᱮᱭᱟᱵᱤᱱ ᱛᱟᱦᱚᱞᱮ ᱾
ᱦᱮᱸ, ᱫᱟᱲᱮᱭᱟᱜ ᱜᱮᱭᱟᱞᱤᱧ ᱾
ᱱᱟᱯᱟᱭ ᱾
ᱦᱮᱸ, ᱟᱞᱮ ᱞᱟᱹᱭ ᱮᱫᱟ ᱞᱤᱧ ᱛᱟᱦᱞᱮ ᱟᱯᱮ ᱥᱮᱫ ᱫᱚ ᱵᱟᱯᱞᱟ ᱚᱠᱛᱚ
ᱢᱟᱱᱮ ᱡᱟᱦᱟᱸ ᱮᱱᱮᱡ ᱠᱚᱨᱮᱱᱟᱜ ᱡᱟᱦᱟᱸ ᱥᱟᱯᱟᱵ ᱠᱚᱵᱚᱱ ᱵᱮᱵᱚᱦᱟᱨ ᱜᱮᱭᱟ ᱢᱟᱱᱮ ᱪᱮᱫ ᱠᱚᱵᱚᱱ ᱵᱮᱵᱚᱦᱟᱨᱟ? ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ ᱾
ᱵᱟᱯᱞᱟ ᱠᱚᱨᱮ ᱥᱟᱯᱟᱵ ᱠᱚ ᱟᱨᱠᱤ
ᱦᱮᱸ᱾ ᱢᱟᱱᱮ ᱥᱟᱯᱟᱵ ᱵᱚᱞᱛᱮ ᱫᱚ ᱦᱟᱸᱜ ᱚᱱᱟ ᱮᱱᱮᱡ ᱡᱚᱝ ᱚᱠᱛᱚ ᱡᱟᱦᱟᱸᱡᱟᱦᱟᱸ ᱡᱮᱢᱚᱱ ᱵᱚᱱ ᱨᱩᱭᱟ, ᱚᱱᱟ ᱨᱩ ᱥᱟᱯᱟᱵ ᱠᱚᱵᱤᱱ ᱞᱟᱹᱭ ᱞᱮᱠᱷᱟᱱ ᱵᱷᱟᱹᱜᱤ ᱠᱚᱜ-ᱟ ᱾
ᱟᱫᱚ ᱥᱟᱯᱟᱵ ᱠᱚᱫᱚ ᱱᱟᱜ ᱠᱷᱟᱱ ᱟᱹᱰᱤ ᱟᱭᱢᱟ ᱜᱮᱛᱚ ᱢᱮᱱᱟᱜ ᱛᱟᱵᱚᱱᱟ ᱟᱵᱚᱣᱟᱜ ᱥᱟᱯᱟᱵ ᱫᱚ, ᱟᱫᱚ ᱱᱤᱛᱳᱜ ᱫᱚ ᱡᱟᱦᱟᱸ ᱟᱞᱮ ᱥᱮᱫ ᱪᱟᱞᱟᱜ ᱠᱟᱱᱟ, ᱚᱱᱟ ᱠᱚᱫᱚ ᱱᱟᱜ ᱠᱷᱟᱱ ᱛᱩᱢᱫᱟᱜ ᱴᱟᱢᱟᱠ ᱜᱮ ᱨᱮᱜᱽᱲᱟ ᱠᱚ, ᱜᱷᱚᱱᱴᱤ ᱠᱚ, ᱡᱷᱩᱢᱩᱨ ᱠᱚ ᱾
ᱦᱮᱸ ᱾
ᱟᱨᱦᱚ ᱢᱮᱱᱟᱜ ᱟᱠᱟᱫᱟ ᱚᱱᱠᱟ ᱟᱭᱢᱟ, ᱟᱫᱚ ᱧᱩᱛᱩᱢ ᱫᱚ ᱱᱟᱜᱠᱷᱟᱱ ᱵᱟᱹᱞᱤᱧ ᱵᱟᱲᱟᱭ ᱟᱠᱟᱫᱟ ᱾
ᱟᱪᱪᱷᱟ ᱾
ᱟᱨ ᱟᱹᱵᱤᱱ ᱥᱮᱫ ᱫᱚ ᱪᱮᱫ ᱞᱮᱠᱟ?
ᱦᱮᱸ ᱟᱵᱤᱱ ᱡᱟᱦᱟᱸ ᱞᱮᱠᱟ ᱵᱤᱱ ᱞᱟᱹᱭ ᱠᱮᱜ-ᱟ ᱟᱞᱮ ᱥᱮᱫ ᱦᱚᱸ ᱚᱱᱠᱟ ᱜᱮ᱾ ᱚᱱᱟ ᱠᱚᱜᱮ ᱞᱮ ᱵᱮᱵᱚᱦᱟᱨ ᱜᱮᱭᱟ ᱛᱩᱢᱫᱟᱜ, ᱴᱟᱢᱟᱠ, ᱟᱨ ᱨᱮᱜᱽᱲᱟ ᱟᱨ ᱚᱱᱟ ᱜᱷᱩᱲᱤ ᱛᱟᱦᱮᱱᱟ ᱿
ᱦᱮᱸ ᱾
ᱦᱮᱸ ᱾
ᱛᱟᱦᱚᱞᱮ ᱟᱹᱞᱤᱧ ᱞᱤᱧ ᱞᱟᱹᱭ ᱮᱫᱟ ᱠᱟᱨᱢ, ᱠᱟᱨᱟᱢ ᱠᱚᱫᱚ ᱟᱹᱵᱤᱱ ᱦᱩᱭ ᱵᱟᱲᱟᱜ ᱜᱮᱭᱟ ᱥᱮ ᱵᱟᱝ ᱛᱟᱦᱚᱞᱮ?
ᱦᱮᱸ, ᱠᱟᱨᱟᱢ ᱟᱞᱮ ᱥᱮᱫ ᱫᱚ ᱦᱩᱭᱩᱜ ᱜᱮᱭᱟ ᱾
ᱛᱟᱦᱚᱞᱮ ᱠᱟᱨᱟᱢ ᱠᱚᱵᱮᱱ ᱟᱛᱟᱝ ᱵᱟᱲᱟ ᱟᱠᱟᱫ ᱜᱮᱭᱟ ᱥᱮ?
ᱠᱟᱨᱟᱢ ᱟᱛᱟᱝ ᱫᱚ ᱵᱟᱝ ᱠᱟᱨᱟᱢ ᱟᱛᱟᱝ ᱫᱚ ᱵᱟᱝ ᱦᱩᱭ ᱟᱠᱟᱱᱟ᱾
ᱚᱱᱟᱨᱮ ᱡᱚᱯᱲᱟᱣ ᱠᱚᱵᱤᱱ ᱛᱟᱦᱮᱸ ᱵᱟᱲᱟ ᱟᱠᱟᱱ ᱛᱟᱦᱮᱸᱫ ᱥᱮ ᱵᱟᱝ ᱠᱟᱨᱟᱢ ᱨᱮ
ᱦᱮᱸ ᱦᱚᱜ-ᱚᱭ ᱪᱟᱞᱟᱣ ᱮᱱ ᱠᱤᱪᱷᱩ ᱫᱤᱱ ᱞᱟᱦᱟ ᱜᱮ ᱦᱟᱸᱜ ᱟᱞᱮ ᱦᱚᱸᱞᱮ ᱵᱚᱸᱜᱟ ᱵᱟᱲᱟ ᱠᱮᱜᱟ ᱛᱚ ᱚᱱᱟ ᱠᱚᱫᱚᱞᱤᱧ ᱧᱮᱞ ᱟᱠᱟᱫ ᱜᱮᱭᱟ, ᱡᱚᱯᱲᱟᱣ ᱞᱤᱧ ᱛᱟᱦᱮᱸ ᱵᱟᱲᱟ ᱟᱠᱟᱱ ᱜᱮᱭᱟ᱾
ᱟᱹᱞᱤᱧ ᱢᱟᱛᱚ ᱟᱞᱮ ᱥᱮᱫ ᱱᱟᱜ ᱠᱷᱟᱱ, ᱠᱟᱨᱟᱢ ᱠᱚᱫᱚ ᱵᱟᱝ ᱦᱩᱭ ᱵᱟᱲᱟᱜ ᱜᱮᱭᱟ ᱥᱮ ᱟᱫᱚ ᱠᱟᱨᱟᱢ ᱵᱟᱨᱮ ᱛᱮᱫᱚ ᱩᱱᱟᱹᱜᱴᱟ ᱫᱚ ᱵᱟᱹᱞᱤᱧ ᱵᱟᱲᱟᱭᱟ᱾
ᱟᱪᱪᱷᱟ
ᱟ ᱡᱩᱫᱤ ᱚᱱᱟᱜᱮ ᱠᱟᱹᱴᱤᱡ ᱵᱤᱱ ᱞᱟᱹ ᱟᱹᱞᱤᱧ ᱠᱷᱟᱱ ᱫᱚ ᱱᱟᱯᱟᱭ ᱠᱚᱜ ᱜᱮᱭᱟ᱾ ᱠᱟᱨᱟᱢ ᱵᱟᱨᱮᱛᱮ?
ᱦᱮᱸ
ᱟᱹᱰᱤ ᱠᱟᱨᱟᱢ ᱠᱟᱨᱟᱢ ᱵᱟᱨᱮ ᱠᱚᱫᱚ ᱟᱹᱰᱤ ᱠᱤᱪᱷᱩ ᱱᱤᱭᱚᱢ ᱠᱟᱨᱚᱱ ᱢᱮᱱᱟᱜ-ᱟ ᱛᱚ᱾
ᱦᱮᱸ ᱟᱹᱰᱤ ᱠᱤᱪᱷᱩ ᱜᱮ ᱢᱮᱱᱟᱜ-ᱟ᱾
ᱦᱮᱸ
ᱛᱚ ᱦᱟᱸᱜ ᱞᱮᱭ ᱫᱟᱹᱞᱤᱧ᱾
ᱦᱮᱸ
ᱟᱞᱮᱥᱮᱫ ᱡᱚᱠᱷᱚᱱ ᱠᱟᱨᱟᱢ ᱞᱮ ᱵᱚᱸᱜᱟᱭᱟ ᱚᱱᱟ ᱞᱟᱦᱟᱨᱮ ᱦᱚᱭᱛᱚ ᱟᱞᱮ ᱚᱱᱠᱟᱱᱟᱜ ᱠᱤᱪᱷᱩ ᱜᱟᱱ ᱮᱸᱻ ᱪᱤᱱᱦᱟᱹ ᱞᱮ ᱧᱮᱞᱟ ᱡᱟᱦᱟᱸ ᱠᱷᱟᱹᱛᱤᱨ ᱛᱮ, ᱟᱞᱮᱞᱮ ᱞᱮ ᱵᱩᱡᱷᱟᱹᱣ ᱧᱟᱢᱟ ᱵᱟᱝᱢᱟ᱾ ᱢᱟᱱᱮ ᱠᱟᱨᱟᱢ ᱵᱚᱸᱜᱟ ᱦᱚᱭᱛᱳ ᱟᱞᱮ ᱴᱷᱮᱱ ᱠᱷᱚᱱᱟᱜ ᱫᱮᱵᱟ ᱥᱮᱵᱟᱭ ᱠᱷᱚᱡᱚᱜ ᱠᱟᱱᱟ ᱥᱮ ᱟᱥᱚᱜ ᱠᱟᱱᱟᱭ ᱠᱟᱨᱚᱱ ᱟᱸᱻ ᱚᱱᱠᱟ ᱠᱟᱨᱚᱱ ᱟᱵᱳ ᱫᱚ ᱦᱟᱸᱜ ᱚᱱᱠᱟ ᱛᱮᱜᱮ ᱛᱵᱚᱱ ᱵᱩᱡᱷᱟᱹᱣ ᱧᱟᱢᱟ ᱡᱮ ᱵᱚᱸᱜᱟ ᱵᱩᱨᱩ ᱡᱟᱸᱦᱟᱱᱟᱜ ᱟᱵᱚ ᱠᱚ ᱫᱮᱠᱷᱟᱣ ᱟᱵᱚᱱᱟ, ᱛᱟᱨᱯᱚᱨᱮ ᱟᱵᱚ ᱵᱚᱱ ᱢᱚᱱᱮᱭᱟ ᱵᱟᱝᱟ ᱟᱨ ᱵᱚᱸᱜᱟ ᱵᱩᱨᱩ ᱞᱮᱠᱷᱟᱱ ᱯᱟᱞᱮ ᱱᱟᱯᱟᱭᱚᱜᱼᱟ᱾ ᱚᱱᱠᱟᱜᱮ ᱛᱟᱦᱞᱮ ᱠᱟᱨᱟᱢ ᱡᱚᱠᱷᱚᱱ ᱞᱮ ᱵᱚᱸᱜᱟᱭᱟ, ᱚᱱᱟ ᱞᱟᱦᱟ ᱫᱚ ᱦᱟᱸᱜ ᱮ ᱠᱤ ᱪᱷᱩᱜᱟᱱ ᱚᱱᱠᱟ ᱧᱮᱞ ᱧᱟᱢᱟᱞᱮ ᱡᱮᱢᱚᱱᱼ- ᱮ ᱚᱲᱟᱜ ᱠᱚᱨᱮ, ᱥᱟᱹᱲᱤᱢ ᱠᱚᱨᱮ, ᱠᱤᱱᱵᱟ ᱚᱲᱟᱜ ᱪᱩᱞᱦᱟᱹ ᱠᱚᱨᱮ ᱠᱟᱨᱟᱢ ᱠᱚ ᱫᱟᱨᱮᱜᱼᱟ᱾ ᱟᱸ ᱫᱟᱠᱟ ᱠᱚᱠᱚ ᱛᱤᱡᱳᱭᱟ᱾ ᱚᱱᱮ ᱚᱱᱠᱟ ᱧᱮᱞᱚᱜᱼᱟ ᱟᱨ ᱚᱱᱮ ᱢᱤ-ᱢᱤᱫᱴᱟᱝ ᱛᱤᱨᱞᱟᱹ ᱦᱚᱯᱚᱱᱟᱜ ᱵᱚᱦᱚᱜ ᱠᱚᱨᱮᱜᱮ ᱦᱚᱭᱛᱳ ᱚᱱᱠᱟ ᱩᱵ ᱡᱟᱴᱟᱜ ᱜᱮᱭᱟ᱾
ᱦᱮᱸ ᱟᱸᱡᱚᱢ ᱫᱟᱹᱵᱤᱱ? ᱦᱟᱹᱞᱳ
ᱦᱮᱸ ᱟᱸᱡᱚᱢ ᱫᱟᱹᱞᱤᱧ᱾
ᱦᱮᱸ ᱚᱱᱮ ᱚᱱᱠᱟ ᱧᱮᱞ ᱠᱟᱛᱮ ᱜᱤ ᱦᱟᱸᱜ ᱟᱞᱮ ᱞᱮ ᱵᱩᱡᱷᱟᱹᱣ ᱧᱟᱢᱟ ᱵᱟᱝᱢᱟ ᱠᱟᱨᱟᱢ ᱵᱚᱸᱜᱟᱭ ᱟᱥᱚᱜ ᱠᱟᱱᱟ ᱛᱟᱦᱞᱮ, ᱠᱟᱨᱟᱢ ᱵᱚᱸᱜᱟ ᱞᱟᱹᱜᱤᱫ ᱛᱮᱞᱮ ᱥᱟᱯᱲᱟᱜᱼᱟ᱾ ᱡᱟᱜᱮ ᱥᱟᱯᱟᱵ ᱠᱚ ᱫᱚᱨᱠᱟᱨᱚᱜᱼᱟ᱾ ᱟᱨ ᱩᱱ ᱚᱠᱛᱚ ᱫᱚ ᱦᱟᱸᱜ ᱡᱟᱸᱦᱟ ᱫᱟᱜ ᱨᱤᱱ ᱡᱟᱦᱟᱸ ᱛᱤᱱᱟᱹᱜ ᱜᱮ ᱡᱤᱵ ᱡᱤᱭᱟᱹᱞᱤ ᱢᱮᱱᱟᱜ ᱠᱚᱣᱟ᱾ ᱡᱮᱢᱚᱱ ᱞᱮᱸᱰᱮᱫ ᱠᱟᱴᱠᱚᱢ ᱦᱟᱹᱠᱳ ᱟᱨ ᱡᱟᱜᱮ ᱦᱟᱸᱜ ᱟᱹᱰᱤ ᱠᱤᱪᱷᱩ ᱡᱤᱭᱟᱹᱞᱤ ᱠᱚ ᱢᱮᱱᱟᱜ ᱠᱚᱣᱟ ᱟᱸ ᱥᱟᱣ ᱛᱮ ᱠᱚ ᱦᱚᱨᱚ ᱠᱚ ᱦᱟᱸᱜ ᱦᱮᱸ ᱦᱚᱨᱚ ᱠᱚ ᱦᱟᱸᱜ ᱠᱩ ᱠᱚ ᱡᱷᱚᱛᱚ ᱦᱟᱥᱟ ᱨᱤᱱ ᱪᱮ ᱦᱟᱥᱟ ᱨᱤᱱ ᱦᱟᱸᱜ ᱞᱮ ᱛᱤᱭᱟᱨ ᱠᱚᱣᱟ ᱢᱟᱱᱮ ᱚᱠᱟ ᱦᱤᱞᱳᱜ ᱞᱮ ᱵᱚᱸᱜᱟᱜᱼᱟ᱾ ᱚᱱᱟ ᱞᱟᱦᱟ ᱫᱤᱱ ᱦᱤᱞᱳᱜ ᱳᱱᱠᱳ ᱠᱚᱞᱮ ᱛᱤᱭᱟᱨ ᱠᱚᱣᱟ, ᱡᱷᱚᱛᱚ ᱢᱟᱱᱮ ᱟᱞᱮ ᱫᱚ ᱦᱟᱸᱜ ᱵᱟᱞᱮ ᱛᱤᱭᱟᱨ ᱠᱚ ᱜᱮᱭᱟ ᱟᱞᱮ ᱥᱮᱫ ᱡᱚᱛ ᱴᱩᱠᱩ ᱧᱮᱞ ᱠᱟᱱᱟ ᱢᱟᱱᱮ ᱮᱸ ᱠᱚᱲᱟ ᱦᱚᱯᱚᱱ ᱠᱚᱜᱮ ᱠᱚ ᱛᱮᱭᱟᱨ ᱠᱚᱣᱟ ᱳᱱᱠᱩ ᱫᱚ, ᱟᱨ ᱚᱸᱰᱮ ᱚᱠᱟ ᱨᱮᱞᱮ ᱵᱚᱸᱜᱟᱭᱟ ᱦᱟᱸᱜ ᱚᱸᱰᱮ ᱫᱚ ᱟᱞᱮ ᱫᱚ ᱮᱸ ᱢᱟᱫ ᱛᱮ ᱵᱤᱫ ᱠᱟᱛᱮᱫ ᱫᱷᱟᱨᱮ ᱫᱷᱟᱨᱮ ᱛᱮ ᱩᱯᱟᱹᱞ ᱵᱟᱦᱟ ᱛᱮᱞᱮ ᱥᱟᱡᱟᱣᱟ᱾ ᱦᱮᱸ ᱟᱨ ᱡᱟᱸᱦᱟᱭ ᱦᱟᱸᱜ ᱠᱟᱨᱟᱢ ᱵᱚᱸᱜᱟ ᱚᱠᱛᱚ ᱡᱟᱦᱟᱸᱭ ᱵᱟᱨ ᱦᱚᱲ ᱠᱤᱱ ᱛᱟᱸᱦᱮᱱᱟ ᱢᱟᱱᱮ ᱠᱟᱨᱟᱢ ᱦᱟᱸᱜ ᱠᱤᱱ ᱟᱹᱜᱩᱭ ᱫᱚ ᱡᱟᱦᱟᱸᱭ ᱢᱟᱱᱮ ᱵᱟᱹᱞᱤ ᱡᱮᱢᱚᱱ ᱟᱞᱮ ᱥᱮᱫ ᱫᱚ ᱦᱟᱸᱜ ᱠᱟᱨᱟᱢ ᱵᱤᱫ ᱞᱟᱦᱟᱨᱮ ᱛᱟᱦᱟᱞᱮ ᱵᱟᱹᱞᱤ ᱞᱮ ᱦᱟᱹᱨ ᱟᱹᱜᱩᱭᱟ ᱵᱟᱹᱞᱤ ᱦᱟᱹᱨ ᱟᱹᱜᱩ ᱠᱟᱛᱮ ᱜᱮ ᱦᱟᱸᱜ ᱟᱸ ᱚᱱᱟ ᱠᱟᱨᱟᱢ ᱫᱚᱞᱮ ᱵᱤᱫᱟ, ᱛᱚ ᱩᱱᱠᱤᱱ ᱵᱟᱨ ᱦᱚᱲ ᱫᱚ ᱞᱟᱦᱟ ᱠᱷᱚᱱᱟᱜ ᱜᱮ ᱵᱟᱨ ᱛᱟᱸᱦᱮ ᱦᱳᱭᱩᱜ ᱛᱟᱹᱠᱤᱱᱟ ᱢᱟᱱᱮ ᱡᱟᱦᱟᱸ ᱞᱮᱠᱟ ᱵᱟᱨ ᱠᱚ ᱛᱟᱸᱦᱮᱱᱟ ᱵᱚᱸᱜᱟ ᱵᱩᱨᱩ ᱵᱟᱠᱷᱨᱟ,
ᱦᱩᱸ ᱦᱩᱸ᱾
ᱦᱮᱸ ᱚᱱᱮ ᱚᱝᱠᱟ ᱮᱸ ᱛᱟᱦᱮᱸ ᱦᱩᱭᱩᱜ ᱛᱟᱹᱠᱤᱱᱟ ᱛᱟᱦᱞᱮ ᱩᱱᱠᱤᱱ ᱜᱤ ᱦᱟᱸᱜ ᱠᱟᱨᱟᱢ ᱫᱩᱠᱤᱱ ᱟᱹᱜᱩᱭᱟ, ᱟᱸ ᱡᱷᱚᱛᱚ ᱦᱚᱲ ᱜᱮᱞᱮ ᱪᱟᱞᱟᱜᱼᱟ ᱢᱟᱱᱮ ᱩᱱᱠᱤᱱ ᱫᱚ ᱥᱟᱵ ᱨᱮᱠᱤᱱ ᱛᱟᱸᱦᱮᱱᱟ ᱩᱱᱠᱤᱱ ᱠᱤᱱ ᱥᱟᱵ ᱟᱹᱜᱩᱭᱟ ᱦᱮᱸ ᱟᱨ ᱡᱟᱦᱟᱸ ᱨᱮᱦᱟᱸᱜ ᱚᱱᱮ ᱵᱟᱞᱤ ᱞᱮ ᱟᱹᱜᱩ ᱠᱟᱫ ᱫᱚ ᱦᱟᱸᱜ ᱟᱫᱚ ᱚᱸᱰᱮ ᱜᱮ ᱦᱟᱸᱜ ᱚᱱᱟ ᱠᱟᱨᱟᱢ ᱫᱟᱨᱮ ᱠᱤᱱ ᱵᱤᱫᱟ,
ᱟᱪᱪᱷᱟ᱾
ᱦᱮᱸ ᱟᱨ ᱚᱠᱟ ᱦᱤᱞᱳᱜ ᱦᱟᱸᱜ ᱞᱮ ᱵᱚᱸᱜᱟᱭᱟ ᱚᱱᱟ ᱫᱚ ᱛᱟᱨ ᱞᱟᱦᱟ ᱫᱤᱱ ᱞᱟᱦᱟ ᱧᱤᱫᱟᱹ ᱦᱟᱸᱜ ᱚᱱᱟ ᱠᱚᱫᱚ ᱚᱝᱠᱟᱞᱮ ᱠᱟᱹᱢᱤ ᱦᱟᱸᱜ ᱟ ᱠᱟᱞᱮ ᱠᱟᱹᱢᱤᱭᱟ ᱦᱮᱸ ᱦᱮᱸ ᱚᱝᱠᱟ ᱞᱮ ᱥᱟᱯᱲᱟᱣ ᱠᱟᱜᱼᱟ ᱛᱟᱨᱯᱚᱨᱮ ᱛᱟᱨ ᱫᱚ ᱥᱟᱨ ᱫᱤᱱ ᱦᱤᱞᱳᱜ ᱡᱟᱦᱟᱸ ᱦᱤᱞᱳᱜ ᱱᱟᱦᱟᱜ ᱞᱮ ᱵᱚᱸᱜᱟᱭᱟ ᱩᱱ ᱦᱳᱞᱳᱜ ᱫᱚ ᱛᱟᱦᱞᱮ ᱮᱸ ᱟᱞᱮᱥᱮᱫ ᱫᱚ ᱠᱟᱨᱟᱢ ᱵᱚᱸᱜᱟ ᱛᱚ ᱫᱚ ᱦᱟᱸᱜ ᱢᱟᱱᱮ ᱢᱮᱨᱚᱢ ᱠᱚᱞᱮ ᱵᱚᱸᱜᱟ ᱠᱚᱜᱮᱭᱟ,
ᱟᱪᱪᱷᱟ ᱦᱮᱸ᱾
ᱦᱮᱸ ᱛᱟᱦᱚᱞᱮ ᱚᱱᱟ ᱢᱮᱨᱚᱢ ᱵᱚᱸᱜᱟ ᱵᱟᱠᱷᱨᱟ ᱦᱚᱸ ᱚᱱᱟ ᱡᱟᱦᱟᱸ ᱠᱟᱹᱯᱤ ᱠᱚᱠᱚ ᱦᱟᱛᱟᱣ ᱠᱟᱜᱼᱟ ᱚᱱᱟ ᱠᱚᱫᱚ ᱡᱷᱚᱛᱚ ᱢᱟᱱᱮ ᱱᱟᱣᱟᱱᱟᱜ ᱜᱮᱠᱚ ᱵᱮᱵᱚᱦᱟᱨᱟ ᱢᱟᱨᱮᱭᱟᱜ ᱫᱚ ᱵᱟᱝᱼᱟ, ᱦᱮᱸ ᱟᱨ ᱟᱞᱮ ᱛᱦᱟᱸᱜ ᱚᱱᱠᱟ ᱢᱤᱫ ᱦᱚᱨ ᱡᱮ ᱵᱚᱝᱥᱚ ᱨᱮ ᱡᱟᱦᱟᱸᱭᱟᱜ ᱚᱥᱩ ᱥᱩᱵᱤᱫᱟ ᱦᱩᱭᱱᱟ ᱩᱱᱤ ᱥᱩᱢᱩᱝ ᱫᱚ ᱵᱟᱭ ᱵᱚᱸᱜᱟᱭᱟ ᱢᱟᱱᱮ ᱮᱸᱜ ᱚᱱᱟ ᱵᱚᱝᱥᱚ ᱨᱮ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱡᱷᱚᱛᱚ ᱦᱚᱲ ᱢᱮᱥᱟ ᱠᱟᱛᱮᱜ ᱡᱟᱦᱟᱸᱭ ᱚᱲᱟᱜ ᱨᱮ ᱦᱟᱸᱜ ᱠᱟᱨᱟᱢ ᱵᱚᱸᱜᱟᱭ ᱚᱯᱮᱞ ᱠᱟᱱᱟ ᱟᱫᱚ ᱩᱱᱤ ᱚᱲᱟᱜ ᱨᱮᱞᱮ ᱵᱚᱸᱜᱟᱭᱟ᱾
ᱟᱪᱪᱷᱟ᱾
ᱦᱮᱸ ᱟᱞᱮ ᱥᱮᱫ ᱫᱚ ᱦᱟᱸᱜ ᱚᱝᱠᱟ ᱦᱩᱭᱩᱜᱼᱟ, ᱟᱨ ᱯᱮᱲᱟ ᱯᱟᱹᱲᱦᱟᱹ ᱠᱚᱣᱟᱜ ᱚᱱᱠᱟ ᱡᱟᱦᱟᱸ ᱦᱚᱯᱚᱱ ᱮᱨᱟ ᱠᱚ ᱡᱷᱤ ᱠᱚᱞᱮ ᱡᱟᱶᱟᱭ ᱠᱟᱜ ᱠᱚᱣᱟ ᱩᱱᱠᱩ ᱠᱚᱞᱮ ᱱᱮᱣᱛᱟ ᱠᱚᱣᱟ,
ᱦᱮᱸᱜ᱾
ᱦᱮᱸ ᱚᱱᱠᱟ ᱦᱩᱭᱩᱜ ᱜᱮᱭᱟ ᱦᱟᱜ ᱟᱞᱮ ᱥᱮᱫ ᱫᱚ᱾
ᱟᱪᱪᱷᱟ ᱟᱨ ᱛᱟᱦᱚᱞᱮ ᱚᱱᱟ ᱠᱟᱨᱟᱢ ᱨᱮᱫᱚ ᱚᱱᱠᱟ ᱮᱱᱮᱡ ᱥᱮᱨᱮᱧ ᱜᱮᱭᱟ ᱠᱚ ᱥᱮ ᱵᱟᱝ ᱛᱟᱦᱚᱞᱮ?
ᱦᱮᱸ ᱦᱮᱸ ᱮᱱᱮᱡ ᱥᱮᱨᱮᱧ ᱦᱩᱭᱩᱜ ᱜᱮᱭᱟ,
ᱚ᱾
ᱟᱫᱚ ᱦᱚᱸᱜᱼᱚ ᱱᱚᱝᱠᱟ ᱡᱮᱢᱚᱱ ᱦᱮᱸ ᱵᱟᱦᱟ ᱥᱚᱦᱨᱟᱭ ᱨᱮ ᱟᱞᱟᱫᱟ ᱟᱞᱟᱫᱟ ᱵᱚᱱ ᱮᱱᱮᱡ ᱥᱮᱨᱮᱧᱟ, ᱚᱱᱠᱟ ᱜᱮ ᱠᱟᱨᱟᱢ ᱨᱮᱱᱟᱜ ᱦᱚᱸ ᱮᱱᱮᱡ ᱥᱮᱨᱮᱧ ᱢᱮᱱᱟᱜᱼᱟ, ᱚᱱᱟ ᱫᱚ ᱠᱟᱨᱟᱢ ᱚᱠᱛᱚ ᱜᱮ ᱮᱱᱮᱡ ᱥᱮᱨᱮᱧ ᱜᱟᱱᱚᱜᱼᱟ,
ᱟᱪᱪᱷᱟ ᱟᱪᱪᱷᱟ ᱟᱫᱚ ᱚᱱᱟ ᱫᱚ ᱱᱟᱜ ᱠᱷᱟᱱ ᱚᱱᱟ ᱠᱟᱨᱟᱢ ᱨᱮᱫᱚ ᱚᱱᱠᱟ ᱛᱩᱢᱫᱟᱜ ᱴᱟᱢᱟᱠ ᱟᱛᱮᱛᱜ ᱜᱮ ᱥᱮ
ᱦᱮᱸ ᱦᱮᱸ ᱛᱩᱢᱫᱟᱜ ᱴᱟᱢᱟᱠ ᱟᱛᱮᱜ ᱜᱮ
ᱟᱪᱪᱷᱟ᱾
ᱦᱮᱸ᱾
ᱟᱨ ᱚᱱᱟ ᱠᱟᱨᱟᱢ ᱨᱮᱛᱚ ᱟᱨᱚ ᱪᱮᱫ ᱠᱚ ᱟᱨᱚ ᱟᱹᱰᱤ ᱠᱤᱪᱷᱩ ᱤᱭᱟᱹ ᱢᱮᱱᱟᱜ ᱟᱛᱚ ᱱᱤᱭᱚᱢ ᱠᱚ
ᱦᱮᱸ ᱱᱤᱭᱚᱢ ᱫᱚ ᱟᱹᱰᱤ ᱠᱤᱪᱷᱩ ᱜᱮ ᱢᱮᱱᱟᱜᱼᱟ᱾ ᱟᱫᱚ ᱦᱟᱸᱜ ᱡᱟᱦᱟᱸᱭ ᱟᱞᱮ ᱚᱲᱟᱜ ᱨᱮ ᱡᱟᱦᱟᱸᱭ ᱵᱟᱨ ᱦᱚᱲ ᱵᱟᱨ ᱠᱤᱱ ᱛᱟᱦᱮᱸᱱᱟ ᱩᱱᱠᱤᱱ ᱫᱚ ᱵᱟᱯᱞᱟ ᱠᱤᱱ ᱫᱚ ᱵᱟᱹᱠᱤᱱ ᱦᱩᱭᱩᱜᱼᱟ ᱰᱟᱺᱜᱩᱣᱟᱹ ᱠᱚᱲᱟ ᱦᱚᱯᱚᱱ ᱜᱮᱠᱤᱱ ᱛᱟᱦᱮᱸᱱᱟ᱾ ᱦᱮᱸ ᱟᱨ ᱩᱱᱠᱤᱱ ᱦᱮᱸ ᱠᱩᱲᱤ ᱦᱚᱯᱚᱱ ᱦᱚᱸ ᱛᱟᱦᱮᱸᱱᱟᱠᱚ ᱟᱫᱚ ᱦᱟᱸᱜ ᱡᱟᱹᱥ ᱛᱤ ᱠᱟᱭ ᱛᱮᱫᱚ ᱤᱧ ᱫᱩᱧ ᱧᱮᱞ ᱟᱠᱟᱫᱟ ᱠᱚᱲᱟ ᱦᱚᱯᱚᱱ ᱜᱮᱠᱚ ᱛᱟᱦᱮᱸ ᱠᱟᱱᱟ ᱟᱞ ᱥᱮᱫ ᱫᱚ, ᱟᱨ ᱜᱚᱲᱚ ᱥᱚᱯᱚᱦᱚᱫ ᱨᱮᱦᱚ ᱛᱚ ᱢᱤᱫᱴᱟᱝ ᱜᱟᱱ ᱠᱩᱲᱤ ᱦᱚᱯᱚᱱᱮ ᱛᱟᱦᱮᱸᱱᱟ ᱪᱮᱫᱟᱜ ᱥᱮ ᱩᱱᱠᱤᱱ ᱦᱚᱭᱛᱚ ᱫᱟᱜ ᱠᱚ ᱡᱟᱦᱟᱸ ᱛᱤᱨᱮᱠᱤᱱ ᱠᱷᱚᱡᱚᱜᱼᱟ ᱥᱩᱨ ᱟ. ᱠᱤᱱᱟᱭ ᱥᱩᱨ ᱟᱹᱠᱤᱱᱟᱭ ᱟᱨ ᱚᱱᱟ ᱪᱷᱟᱲᱟ ᱫᱚ ᱦᱟᱸᱜ ᱮᱴᱟᱜ ᱦᱚᱲᱟᱜ ᱛᱤ ᱛᱮᱫᱚ ᱩᱱᱠᱤᱱ ᱫᱚ ᱵᱟᱠᱤᱱ ᱡᱚᱢ ᱧᱩᱭᱟ ᱪᱮᱫᱟᱜ ᱥᱮ ᱟᱞᱮ ᱛᱚ ᱦᱟᱸᱜ ᱟᱨ ᱚᱱᱠᱟ ᱵᱟᱨ ᱵᱟᱞᱮ ᱛᱟᱦᱮᱸᱱᱟ, ᱛᱟᱦᱚᱞᱮ ᱡᱟᱦᱟᱸᱭ ᱩᱱᱤ ᱢᱤᱫ ᱠᱩᱲᱤ ᱦᱚᱯᱚᱱ ᱵᱟᱨᱮ ᱛᱟᱦᱮᱱᱟ ᱩᱱᱤᱭᱟᱜ ᱛᱤ ᱛᱮᱜᱮ ᱠᱤᱱ ᱡᱚᱢ ᱧᱩᱭᱟ ᱛᱤᱱ ᱵᱷᱳᱨ ᱦᱟᱸᱜ ᱵᱚᱸᱜᱟ ᱵᱩᱨᱩ ᱵᱟᱝ ᱦᱩᱭᱩᱜ ᱠᱟᱱᱟ ᱩᱱ ᱵᱷᱩᱨ ᱫᱚ ᱦᱟᱸᱜ ᱩᱱᱤᱭᱟᱜ ᱛᱮᱜᱮᱠᱤᱱ ᱡᱚᱢ ᱧᱩᱭᱟ᱾
ᱚ
ᱦᱮᱸ ᱟᱨ ᱩᱱᱠᱤᱱ ᱵᱟᱠᱷᱨᱟ ᱡᱚᱢ ᱧᱩ ᱦᱚᱸ ᱟᱞᱟᱫᱟ ᱨᱮᱜᱮ ᱠᱚ ᱛᱮᱭᱟᱨᱟ ᱢᱟᱱᱮ ᱩᱱᱠᱤᱱ ᱫᱚ ᱟᱞᱮ ᱥᱟᱶᱛᱮᱫᱚ ᱵᱟ ᱠᱤᱱ ᱡᱚᱢ ᱧᱩ ᱫᱟᱲᱮᱭᱟᱜᱼᱟ᱾
ᱩᱱᱠᱤᱱ ᱫᱚ ᱟᱞᱟᱫᱟ ᱜᱮ ᱵᱟᱝ?
ᱦᱮᱸ ᱟᱞᱟᱫᱟ ᱜᱮ᱾
ᱟᱨᱚ ᱞᱤᱧ ᱟᱸᱡᱚᱢ ᱠᱟᱫᱟ ᱥᱮ ᱪᱮᱫ ᱚᱱᱟ ᱡᱮ ᱚᱱᱠᱟ ᱛᱟᱦᱮᱸ ᱞᱮᱱ ᱠᱷᱟᱱ ᱯᱟᱨᱠᱚᱢ ᱠᱚᱨᱮ ᱜᱤᱛᱤᱡ ᱵᱟᱝ ᱜᱟᱱᱚᱜᱼᱟ ᱥᱮ ᱪᱮᱫ ᱞᱮᱠᱟ ᱚᱛ ᱨᱮ ᱜᱤᱛᱤᱡ ᱵᱟᱝ ᱜᱟᱱᱚᱜᱼᱟ?
ᱦᱮᱸ ᱯᱟᱨᱠᱚᱢ ᱨᱮᱫᱚ ᱜᱤᱛᱤᱡ ᱵᱟᱝ ᱜᱟᱱᱚᱜᱼᱟ᱾ ᱚᱛ ᱨᱮᱜᱮ ᱠᱚ ᱛᱟᱦᱮᱱᱟ ᱛᱤᱱ ᱵᱷᱳᱨ ᱦᱟᱸᱜ ᱵᱚᱸᱜᱟᱼ ᱵᱩᱨᱩ ᱵᱟᱝ ᱦᱩᱭᱩᱜᱼᱟ ᱩᱱ ᱵᱷᱳᱨ ᱫᱚ ᱚᱛ ᱨᱮᱜᱮᱢ ᱛᱟᱦᱮᱱᱟ ᱢᱟᱱᱮ ᱡᱟᱦᱟᱸ ᱛᱤᱥ ᱠᱷᱚᱮᱢ ᱵᱟᱨ ᱠᱟᱜᱼᱟ ᱩᱱ ᱠᱷᱚᱱᱟᱜ ᱵᱚᱸᱜᱟ ᱵᱩᱨᱩ ᱦᱟᱹᱨᱤᱡ ᱫᱚ ᱦᱟᱸᱜ ᱚᱛ ᱨᱮᱜᱮ᱾
ᱟᱪᱪᱷᱟ ᱟᱪᱪᱷᱟ
ᱦᱮᱸ ᱟᱨ ᱩᱱᱠᱤᱱ ᱡᱟᱦᱟᱸᱭ ᱠᱟᱨᱟᱢ ᱦᱟᱸᱜ ᱠᱤᱱ ᱟᱹᱜᱩ ᱠᱮᱫ ᱫᱚ ᱵᱟᱨᱭᱟ ᱠᱚᱲᱟ ᱦᱚᱯᱚᱱ ᱠᱤᱱ ᱛᱟᱦᱮᱱᱟ ᱛᱚ ᱟᱹᱠᱤᱱ ᱡᱟᱦᱟᱸ ᱞᱮᱠᱟ ᱛᱮᱠᱤᱱ ᱛᱟᱦᱮᱱᱟ ᱚᱱᱟ ᱠᱟᱨᱟᱢ ᱫᱟᱨᱮ ᱦᱚᱸ ᱢᱟᱱᱮ ᱚᱠᱚᱭ ᱚᱠᱟᱭ ᱥᱟᱵ ᱟᱹᱜᱩ ᱟᱠᱟᱫᱟᱼᱟ ᱚᱱᱟ ᱠᱟᱨᱟᱢ ᱫᱟᱨᱮ ᱦᱚᱸ ᱚᱱᱠᱟᱟᱜ ᱜᱮ ᱛᱟᱦᱮᱱᱟ ᱡᱩᱫᱤ ᱦᱚᱳᱭᱛᱳ ᱡᱟᱦᱟᱸᱭ ᱠᱤᱱ ᱫᱚᱢᱮ ᱠᱤᱱ ᱞᱟᱸᱜᱟ ᱟᱠᱟᱱᱟ ᱛᱟᱦᱚᱞᱮ, ᱧᱮᱞᱚᱜᱚᱜᱼᱟ ᱚᱱᱟ ᱠᱟᱨᱟᱢ ᱫᱟᱨᱮ ᱦᱚᱸ ᱢᱟᱱᱮ ᱚᱱᱠᱟᱜᱮ ᱡᱷᱩᱞᱟᱹᱣ ᱟᱬᱜᱚᱱᱟ ᱟᱨᱠᱤ ᱢᱟᱱᱮ ᱞᱟᱸᱜᱟ ᱜᱮ ᱧᱮᱞᱚᱜᱼᱟ ᱚᱱᱟ ᱫᱟᱨᱮ ᱠᱚᱦᱚᱸ ᱾
ᱟᱪᱪᱷᱟ ᱟᱪᱪᱷᱟ ᱾
ᱦᱮᱸ
ᱛᱟᱦᱚᱞᱮ ᱟᱹᱵᱤᱱ ᱫᱚᱵᱤᱱ ᱧᱮᱞ ᱟᱫᱚ ᱟᱹᱵᱤᱱ ᱫᱚᱵᱤᱱ ᱧᱮᱞ ᱵᱟᱲᱟ ᱟᱠᱟᱫ ᱜᱮᱭᱟ ᱛᱚ?
ᱦᱮᱸ ᱧᱮᱞ ᱠᱟᱫᱟᱞᱤᱧ ᱚᱱᱟ ᱫᱚ ᱵᱷᱟᱜᱤ ᱞᱮᱠᱟᱞᱤᱤᱧ ᱧᱮᱞ ᱟᱠᱟᱫᱟᱼᱟ ᱾
ᱚ ᱟᱫᱚ ᱚᱱᱟ ᱫᱚ ᱛᱤᱱ ᱫᱤᱱ ᱠᱚ ᱢᱟᱱᱟᱣᱛᱮ ᱵᱟᱨ ᱫᱤᱱ ᱛᱚ ᱵᱟᱝ?
ᱦᱮᱸ ᱵᱟᱨ ᱫᱤᱱ ᱜᱮ ᱾ ᱵᱟᱨᱫᱤᱱ ᱜᱮ ᱠᱟᱨᱟᱢ ᱵᱚᱸᱜᱟ ᱫᱚ ᱟᱞᱮ ᱥᱮᱫ ᱫᱚ ᱦᱟᱸᱜ ᱵᱟᱨ ᱫᱤᱱ ᱦᱩᱭᱩᱜᱼᱟ ᱯᱳᱭᱞᱳ ᱫᱤᱱ ᱡᱟᱦᱟᱸᱞᱤᱧ ᱞᱟᱹᱭ ᱠᱮᱫᱟ ᱩᱱ ᱦᱤᱞᱳᱜ ᱫᱚ ᱵᱟᱞᱤ ᱞᱮ ᱦᱟᱺᱨᱟ ᱾ ᱟᱨ ᱫᱚᱥᱟᱨ ᱫᱤᱱ ᱡᱟᱦᱟᱸ ᱩᱱ ᱦᱤᱞᱳᱜ ᱫᱚ ᱦᱟᱸᱜ ᱚᱱᱟ ᱵᱚᱸᱜᱟ ᱵᱳᱩᱨᱩᱳ ᱠᱚ ᱦᱩᱭᱩᱜᱼᱟ ᱾ ᱟᱨ ᱚᱱᱟ ᱵᱞᱤᱦᱟᱨ ᱦᱤᱞᱳᱜ ᱜᱮ ᱦᱟᱸᱜ ᱚᱱᱟ, ᱠᱟᱨᱟᱢ ᱫᱟᱨᱮ ᱫᱚ ᱡᱩᱫᱤ ᱥᱟᱺᱜᱤᱧ ᱨᱮ ᱢᱮᱱᱟᱜᱼᱟ ᱵᱤᱨ ᱥᱮᱫ ᱨᱮ ᱢᱮᱱᱟᱜᱼᱟ, ᱛᱟᱦᱞᱮ ᱡᱷᱚᱛᱚ ᱦᱚᱲ ᱛᱮᱞᱮ ᱪᱟᱞᱟᱜᱼᱟ ᱴᱟᱢᱟᱠ ᱨᱩ ᱨᱩ ᱛᱮᱠᱚ ᱪᱟᱞᱟᱜᱼᱟ ᱟᱞᱮ ᱦᱚᱸᱞᱮ ᱪᱟᱞᱟᱜᱼᱟ ᱾ ᱟᱞᱮ ᱚᱱᱟ ᱚᱸᱰᱮ ᱠᱷᱚᱱᱟᱜ ᱚᱱᱟ ᱠᱟᱨᱟᱢ ᱰᱟᱹᱨᱞᱮ ᱟᱹᱜᱩᱭᱟ ᱟᱨ ᱡᱩᱫᱤ ᱚᱲᱟᱜ ᱥᱩᱨ ᱨᱮ, ᱛᱟᱦᱮᱱᱟ ᱚᱸᱰᱮ ᱦᱚᱸ ᱛᱟᱦᱞᱮ ᱴᱟᱢᱟᱠ ᱨᱩ ᱨᱩ ᱛᱮᱜᱮᱞᱮ ᱪᱟᱞᱟᱜᱼᱟ ᱾ ᱦᱮᱸ ᱚᱱᱠᱟ ᱠᱟᱛᱮ ᱠᱟᱨᱟᱢ ᱰᱟᱹᱨ ᱞᱮ ᱟᱹᱜᱩᱭᱟ ᱾
ᱚᱱᱟ ᱠᱟᱨᱟᱢ ᱰᱷᱟᱹᱨ ᱟᱹᱜᱩ ᱠᱟᱛᱮᱜ ᱛᱚ ᱚᱱᱟ ᱫᱚ ᱵᱤᱫ ᱞᱟᱜᱟᱜᱼᱟ ᱥᱮ?
ᱦᱮᱸ ᱵᱤᱫ ᱞᱟᱜᱟᱜᱼᱟ ᱟᱫᱚ ᱦᱟᱜ ᱚᱱᱮ ᱡᱟᱦᱟᱸ ᱮ ᱵᱟᱞᱤ ᱞᱦᱟᱹᱨ ᱟᱠᱟᱫ ᱫᱚ ᱦᱟᱸᱜ ᱟᱨ ᱚᱱᱟ ᱵᱟᱞᱤ ᱦᱚᱸᱱᱟᱜ ᱡᱟᱦᱟᱸ ᱨᱚᱦᱚᱲ ᱡᱟᱭᱜᱟ ᱠᱷᱚᱱᱟᱜ ᱦᱚᱸ ᱵᱟᱝ ᱜᱟᱱᱚᱜᱼᱟ ᱚᱱᱟ ᱡᱟᱦᱟᱸ ᱨᱮ ᱫᱟᱜ ᱠᱚ ᱛᱟᱦᱮᱱᱟ ᱚᱸᱰᱮ ᱠᱷᱚᱱᱟᱜ ᱜᱮ ᱵᱟᱹᱞᱤ ᱫᱚᱞᱮ ᱦᱟᱹᱨ ᱟᱹᱜᱩᱭᱟ ᱾
ᱟᱫᱚ ᱦᱟᱸᱜ ᱚᱱᱟ ᱵᱟᱞᱤ ᱦᱚᱸ ᱦᱮᱸ,
ᱵᱟᱹᱞᱤ ᱫᱚ ᱱᱟᱜ ᱠᱷᱟᱱ ᱪᱮᱫ ᱞᱮᱠᱟ ᱚᱱᱟ ᱫᱚ ᱞᱵᱩᱭ ᱵᱟᱹᱞᱤ ᱥᱮ?
ᱦᱮᱸ ᱞᱩᱵᱩᱭ ᱵᱟᱞᱤ ᱜᱮ ᱞᱩᱵᱩᱭ ᱵᱟᱞᱤ ᱜᱮ ᱾
ᱚ
ᱦᱮᱸ ᱟᱨ ᱚᱱᱟ ᱞᱟᱦᱟᱨᱮ ᱦᱚᱳᱭᱛᱳ ᱵᱟᱞᱤᱧ ᱞᱟᱹᱭᱟ ᱵᱤᱱᱟ ᱚᱱᱮ ᱩᱱᱠᱤᱱ ᱡᱟᱦᱟᱸ ᱵᱟᱨᱭᱟ ᱠᱚᱲᱟ ᱦᱚᱯᱚᱱ ᱠᱤᱱ ᱛᱟᱦᱮᱱᱟ ᱠᱟᱨᱟᱢ ᱟᱹᱜᱩ ᱞᱟᱹᱜᱤᱫ ᱛᱮ, ᱩᱱᱠᱤᱱ ᱫᱚ ᱚᱱᱮ ᱡᱚᱠᱷᱚᱱ ᱵᱞᱤᱦᱟᱹᱨ ᱠᱤᱱ ᱪᱟᱞᱟᱜᱼᱟ ᱩᱱᱚ ᱥᱚᱢᱚᱭ ᱫᱚ ᱠᱟᱹᱴᱤᱡ ᱠᱟᱹᱴᱤᱡᱟᱜ ᱵᱟᱨᱭᱟ ᱯᱟᱨᱠᱚᱢ ᱦᱚᱭᱛᱚ ᱧᱮᱞ ᱵᱟᱲᱟ ᱟᱠᱟᱟᱜ ᱵᱤᱱ ᱥᱮ ᱵᱟᱝᱟ ᱵᱟᱞᱤᱧ ᱞᱟᱹᱭ ᱫᱟᱲᱮᱭᱟᱜ ᱠᱟᱱᱟ ᱚᱱᱟ ᱠᱟᱹᱴᱤᱡ ᱠᱟᱹᱴᱤᱡᱟᱜ ᱯᱟᱨᱠ ᱠᱚᱢ ᱩᱱᱠᱤᱱ ᱵᱟᱨ ᱦᱚᱲ ᱵᱟᱠᱷᱨᱟ ᱜᱮ ᱚᱱᱟ ᱫᱚ ᱛᱟᱦᱮᱱᱟ ᱚᱱᱟ ᱫᱚ ᱵᱚᱦᱚᱜ ᱨᱮ ᱫᱤᱯᱤᱞ ᱠᱟᱛᱮ ᱠᱤᱱ ᱤᱫᱤᱭᱟ ᱾ ᱟᱨ ᱚᱱᱟ ᱨᱮᱜᱮ ᱵᱟᱞᱤ ᱠᱤᱱ ᱦᱟᱹᱨ ᱟᱹᱜᱩᱭᱟ ᱟᱨ ᱵᱟᱨᱭᱟ ᱪᱩᱠᱟᱹᱜ ᱦᱟᱸᱜ ᱛᱟᱦᱮᱱᱟ ᱚᱱᱟ ᱥᱟᱶᱛᱮ ᱚᱱᱟᱨᱮ ᱵᱟᱹᱞᱤᱠᱤᱱ ᱫᱚᱦᱚᱭᱟ ᱾ ᱟᱨ ᱚᱸᱰᱮᱜᱮ ᱦᱟᱸᱜ ᱟᱹᱜᱩ ᱠᱟᱛᱮᱜ ᱚᱱᱟ ᱡᱟᱦᱟᱸ ᱠᱟᱨᱚᱱ ᱰᱤ ᱦᱟᱸᱜ ᱠᱤᱱ ᱟᱹᱜᱩ ᱠᱮᱫᱟ ᱟᱫᱚ ᱚᱱᱟ ᱵᱟᱹᱞᱤ ᱨᱮᱜᱮ ᱦᱟᱸᱜ, ᱚᱱᱟ ᱠᱟᱨᱟᱢ ᱰᱟᱹᱨ ᱠᱤᱱ ᱵᱤᱫᱟ ᱾
ᱟᱪᱪᱷᱟ ᱟᱪᱷᱟ ᱾
ᱦᱩᱸ
ᱟᱹᱰᱤ ᱢᱚᱡᱽᱞᱤᱧ ᱵᱩᱡᱽ ᱠᱮᱫᱟ ᱚᱱᱟᱵᱤᱱ ᱞᱟᱹᱭᱟᱜ ᱞᱤᱧᱟᱹ ᱵᱟᱹᱞᱤᱧ ᱵᱟᱲᱟᱭ ᱠᱟᱱ ᱛᱟᱦᱮᱸᱫ ᱾
ᱦᱮᱸ
ᱟᱹᱰᱤ ᱱᱟᱯᱟᱭᱞᱤᱧ ᱵᱩᱡ ᱠᱮᱫᱟ ᱚᱱᱟᱵᱤᱱ ᱞᱟᱹᱭᱟᱫ ᱞᱤᱧ ᱛᱮ ᱾ ᱟᱫᱚ ᱚᱠᱛᱚ ᱢᱟᱦᱟ ᱛᱚ ᱦᱩᱭᱮᱱ ᱾ ᱱᱚᱝᱠᱟ ᱜᱮ ᱾